ᱟᱨ ᱨᱚᱲ ᱠᱩᱵᱮᱱ ᱟᱸᱡᱚᱢᱮᱜ ᱛᱟᱹᱞᱤᱧᱟ ᱛᱚ ᱴᱷᱤᱠ ᱴᱷᱟᱠ ᱜᱮ?
ᱦᱮᱸ ᱜᱚᱝᱠᱮ ᱟᱹᱰᱤ ᱱᱟᱯᱟᱭ ᱟᱹᱰᱤ ᱢᱚᱸᱡᱽ ᱜᱤᱞᱤᱧ ᱟᱸᱡᱚᱢᱮᱜ ᱛᱟᱹᱵᱤᱱᱟ, ᱟᱹᱞᱤᱧᱟᱜ ᱜᱮ ᱚ ᱚᱠᱟ ᱞᱮᱠᱟ ᱵᱤᱱ ᱟᱸᱡᱚᱢᱮᱜ ᱛᱟᱹᱞᱤᱧᱟ?
ᱦᱳᱭ ᱜᱚᱝᱠᱮ ᱟᱹᱵᱤᱱᱟᱜ ᱦᱚᱸ ᱱᱟᱥᱮ ᱱᱟᱥᱮ ᱟᱴᱚᱜ ᱜᱚᱫᱚᱜ ᱠᱟᱱ ᱜᱤᱭᱟ᱾
ᱦᱳᱭ ᱦᱳᱭ ᱦᱳᱭ ᱴᱟᱣᱟᱨ ᱠᱚ ᱱᱚᱱᱛᱮ ᱫᱚ ᱠᱟᱹᱴᱤᱡ ᱰᱤᱥᱴᱟᱵᱽ ᱜᱤᱭᱟᱭ ᱛᱚ᱾
ᱦᱳᱭ ᱦᱳᱭ ᱦᱳᱭ ᱜᱚᱝᱠᱮ ᱦᱳᱭ ᱾ ᱟᱨ ᱜᱚᱝᱠᱮ ᱱᱟᱯᱟᱭ ᱜᱤᱭᱟ ᱵᱤᱱ ᱛᱚ?
ᱦᱳᱭ ᱜᱚᱝᱠᱮ ᱱᱟᱯᱟᱭ ᱜᱤᱭᱟ ᱞᱤᱧ, ᱟᱹᱵᱤᱱ ᱜᱮ ᱚᱠᱟ ᱞᱮᱠᱟ?
ᱟᱹᱞᱤᱧ ᱦᱚᱸ ᱪᱟᱸᱫᱳ ᱵᱚᱸᱜᱟ ᱫᱟᱭᱟ ᱫᱩᱲᱟᱹᱲ ᱛᱮ ᱱᱤᱛᱚᱜ ᱫᱚ ᱟᱹᱰᱤ ᱱᱟᱯᱟᱭ ᱜᱮ ᱢᱮᱱᱟᱜ ᱠᱟᱜ ᱞᱤᱧᱟ᱾ ᱟᱨ ᱜᱚᱝᱠᱮ ᱜᱷᱟᱨᱚᱧ ᱠᱚᱨᱮᱱ ᱫᱚ ᱱᱟᱯᱟᱭ ᱜᱤᱭᱟ ᱠᱚ ᱥᱮ ᱵᱟᱝ?
ᱦᱳᱭ ᱜᱚᱝᱠᱮ ᱜᱷᱟᱨᱚᱸᱡᱽ ᱠᱚᱨᱮᱱ ᱦᱚᱸ ᱟᱹᱰᱤ ᱱᱟᱯᱟᱭ ᱜᱮ ᱢᱮᱱᱟᱜ ᱠᱟᱜ ᱠᱚᱣᱟ᱾ ᱩᱸ ᱟᱹᱵᱤᱱ ᱨᱮᱱ ᱜᱷᱟᱨᱚᱡᱽ ᱠᱚᱜᱮ ᱚᱠᱟ ᱞᱮᱠᱟ ᱢᱮᱱᱟᱜ ᱟᱠᱟᱜ ᱠᱚᱣᱟ?
ᱦᱳᱭ ᱦᱳᱭ ᱜᱚᱝᱠᱮ ᱦᱳᱭ ᱟᱹᱰᱤ ᱱᱟᱯᱟᱭ ᱟᱹᱰᱤ ᱱᱟᱯᱟᱭ᱾
ᱦᱳᱭ ᱦᱳᱭ ᱦᱳᱭ ᱟᱨ ᱛᱟᱦᱚᱞᱮ ᱜᱚᱝ ᱠᱮ ᱟᱹᱵᱤᱱ ᱫᱚ ᱚᱠᱟ ᱫᱤᱥᱚᱢ ᱠᱟᱱᱟ ᱵᱤᱱ?
ᱟᱹᱞᱤᱧ ᱫᱚ ᱜᱚᱝᱠᱮ ᱟᱱᱟ ᱩᱲᱤᱥᱥᱟ ᱫᱤᱥᱚᱢ᱾
ᱛᱟᱦᱚᱞᱮ ᱜᱚᱝᱠᱮ ᱟᱨ ᱠᱤᱝ ᱯᱷᱤᱥᱟᱨ ᱯᱟᱴᱠᱟ ᱧᱩᱛᱩᱢ ᱵᱤᱱ ᱟᱲᱚ ᱟᱸᱡᱚᱢ ᱵᱟᱲᱟᱣ ᱠᱟᱜ ᱜᱤᱭᱟ?
ᱵᱤᱥᱟᱨ ᱴᱤᱢ
ᱦᱳᱭ ᱦᱳᱭ᱾
ᱦᱚᱭ ᱡᱟᱦᱟᱸ ᱠᱤᱝᱜᱽ ᱯᱷᱤᱥᱟᱨ ᱡᱟᱦᱟᱸᱭ ᱟᱸᱡᱚᱢ ᱫᱩᱞᱤᱧ ᱟᱸᱡᱚᱢ ᱵᱟᱲᱟᱣ ᱠᱟᱜ-ᱟ᱾ ᱢᱟᱱᱮ ᱠᱤᱝᱠᱤᱥᱟᱨ ᱚ ᱡᱟᱦᱟᱸᱭ ᱡᱟᱦᱟᱸᱭ ᱢᱮᱱᱮᱡᱟᱨ ᱠᱟᱱᱟᱭ ᱡᱟᱦᱟᱸᱭ ᱩᱱᱤ ᱫᱚ ᱧᱩᱛᱩᱢ ᱛᱟᱭ ᱮᱸᱻ ᱦᱤᱲᱤᱧ ᱠᱮᱜ ᱛᱟᱭᱟ ᱞᱤᱧ᱾ ᱮᱸᱜᱻ ᱦᱳᱭ ᱩᱱᱤ ᱫᱚ ᱟᱞᱮ ᱯᱟᱥᱮᱨᱚᱜ ᱯᱚᱥᱮᱨ ᱟᱹᱛᱩ ᱨᱮᱱ ᱠᱟᱱ ᱜᱮᱭᱟᱭ ᱩᱱᱤ ᱫᱚ ᱾
ᱦᱳᱭ ᱛᱟᱦᱚᱞᱮ ᱜᱚᱝᱠᱮ ᱥᱟᱹᱫᱩ ᱢᱟᱱᱰᱤ ᱫᱩᱵᱤᱱ ᱪᱤᱱᱦᱟᱹᱣᱮ ᱜᱮᱭᱟ ᱥᱮ ᱵᱟᱝ?
ᱮᱠᱫᱚᱢ ᱮᱠᱫᱚᱢ ᱮᱠᱫᱚᱢ ᱪᱤᱱᱦᱟᱹᱣᱤ ᱜᱤᱭᱟ ᱞᱤᱧ‌ ᱜᱚᱝᱠᱮ᱾
ᱛᱟᱦᱚᱞᱮ ᱮᱸᱜ ᱮᱸ ᱟᱹᱞᱤᱧ ᱛᱚ ᱱᱚᱸᱰᱮ ᱵᱟᱝᱜᱟᱞ ᱫᱤᱥᱚᱢ ᱠᱟᱱᱟ ᱞᱤᱧ ᱟᱨ ᱟᱹᱞᱤᱧ ᱫᱚ ᱟᱸ ᱵᱩᱜᱽᱲᱤ ᱫᱤᱥᱚᱢ ᱞᱤᱧ ᱯᱟᱲᱟᱜ ᱠᱟᱱᱟ ᱛᱟᱦᱚᱞᱮ ᱜᱚᱝᱠᱮ ᱟᱹᱞᱤᱧ ᱫᱚ ᱵᱟᱝ ᱞᱤᱧ ᱧᱮᱞ ᱟᱠᱟ ᱫᱮᱭᱟ ᱦᱮᱸ ᱛᱟᱦᱚᱞᱮ ᱩᱱᱤ ᱤᱫᱤ ᱠᱟᱛᱮᱜ ᱠᱟᱹᱴᱤᱡ ᱵᱩᱜᱤ ᱵᱟᱹᱲᱤᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ᱾
ᱮᱠᱫᱚᱢ ᱮᱠᱫᱚᱢ ᱜᱚᱝᱠᱮ᱾ ᱡᱟᱦᱟᱸ ᱠᱤᱠᱝ ᱯᱷᱤᱥᱟᱨ ᱴᱤᱢ ᱡᱟᱦᱟᱸ ᱦᱩᱭᱩᱜ ᱠᱟᱱᱟ ᱠᱤᱝ ᱯᱷᱤᱥᱟᱨ ᱮᱯᱷ ᱥᱤ ᱯᱚᱴᱠᱟ ᱡᱷᱟᱲᱠᱷᱚᱸᱰ᱾
ᱦᱳᱭ ᱦᱳᱭ ᱦᱳᱭ ᱦᱳᱭ ᱦᱳᱭ᱾
ᱟᱫᱚ ᱚᱱᱟ ᱴᱤᱢ ᱫᱚ ᱢᱟᱱᱮ ᱟᱹᱰᱤ ᱯᱟᱹᱦᱤᱞ ᱠᱷᱚᱱᱟᱜ ᱜᱮ ᱪᱟᱹᱞᱩ ᱠᱟᱱᱟ ᱢᱚᱴᱟᱢᱩᱴᱤ ᱯᱟᱸᱪ ᱪᱷᱚ ᱵᱚᱪᱷᱚᱨ ᱚᱱᱟ ᱴᱤᱢ ᱮᱛᱚᱦᱚᱵ ᱠᱟᱛᱮᱜ ᱦᱩᱭ ᱠᱟᱱᱟ᱾ ᱟᱹᱞᱤᱧ ᱫᱚ ᱩᱝᱠᱩᱣᱟᱜ ᱠᱷᱮᱞᱳᱰ ᱥᱮ ᱩᱱᱠᱩᱣᱟᱜ ᱵᱚᱞ ᱮᱱᱮᱡ ᱫᱚ ᱟᱹᱰᱤ ᱫᱤᱱ ᱠᱷᱚᱱᱟᱜ ᱜᱮ ᱯᱳᱭᱞᱳ ᱠᱷᱟᱱᱟᱜ ᱜᱮᱞᱤᱧ ᱧᱮᱞ ᱧᱮᱞᱟ᱾
ᱦᱳᱭ ᱦᱳᱭ ᱦᱳᱭ᱾
ᱦᱳᱭ ᱥᱮ ᱟᱨ ᱜᱚᱝᱠᱮ ᱢᱟᱱᱮ ᱥᱟᱫᱷᱩ ᱢᱟᱨᱰᱤ ᱡᱟᱦᱟᱸᱭ ᱦᱮᱸ ᱩᱱᱤ ᱫᱚ ᱟᱨᱦᱚ ᱡᱚᱛᱚ ᱠᱷᱚᱱᱟᱜ ᱯᱷᱮᱵᱟᱨᱮᱴ ᱠᱷᱮᱞᱮᱱ ᱢᱟᱱᱮ ᱯᱷᱮᱵᱟᱨᱮᱴ ᱢᱟᱱᱮ ᱠᱷᱤᱞᱟᱲᱤ ᱠᱟᱱ ᱛᱟᱞᱤᱧᱟᱭ᱾
ᱦᱳᱭ ᱦᱳᱭ ᱦᱳᱭ ᱾
ᱚᱱᱟ ᱥᱟᱶ ᱥᱟᱶ ᱛᱮ ᱟᱨᱦᱚ ᱢᱮᱱᱟᱜ ᱠᱚᱣᱟ ᱟᱭᱢᱟ ᱟᱭᱢᱟ ᱨᱚᱡᱤᱛ ᱢᱟᱨᱟᱱᱰᱤ ᱜᱳᱟᱨᱪᱟᱸᱫᱽ ᱢᱟᱨᱟᱱᱰᱤ, ᱟᱨᱦᱚ ᱟᱭᱢᱟ ᱟᱭᱢᱟ ᱠᱚ ᱡᱚᱛᱚ ᱦᱚᱲ ᱜᱮᱞᱤᱧ ᱠᱩᱥᱤ ᱟᱠᱚᱣᱟ᱾ ᱟᱨ ᱩᱝᱠᱩᱣᱟᱜ ᱠᱷᱮᱞᱳᱰ ᱡᱟᱦᱟᱸ, ᱢᱟᱱᱮ ᱮᱛᱚ ᱪᱮᱦᱨᱟ ᱛᱟᱞᱢᱮᱞ ᱛᱟᱠᱚ ᱵᱟᱝ ᱜᱚᱝᱠᱮ ᱾ ᱢᱟᱱᱮ ᱟᱹᱰᱤ ᱪᱮᱦᱨᱟ ᱠᱚ ᱠᱷᱮᱞᱟ ᱟᱨ ᱡᱟᱹᱱᱤᱡ, ᱟᱯᱮ ᱵᱮᱝᱜᱚᱞ ᱫᱤᱥᱚᱢ ᱦᱚᱸᱠᱚ ᱪᱟᱞᱟᱣ ᱵᱟᱲᱟ ᱟᱠᱟᱱ ᱜᱮᱭᱟ ᱡᱟᱹᱱᱤᱡ?
ᱦᱳᱭ ᱜᱚᱝᱠᱮ ᱪᱟᱞᱟᱣ ᱟᱠᱟᱱ ᱜᱮᱭᱟ ᱠᱚ ᱛᱚ ᱵᱟᱝ ᱞᱤᱧ ᱧᱮᱞ ᱛᱤᱭᱟᱹᱜ ᱟᱠᱟᱫ ᱠᱚᱣᱟ ᱦᱳᱭ᱾ ᱦᱩᱸᱸᱸ ᱟᱞᱮ ᱟᱛᱩ ᱠᱷᱚᱱ ᱫᱚ ᱥᱟᱜᱤᱧ ᱧᱚᱜ ᱞᱮ ᱛᱟᱦᱮᱸ ᱠᱟᱱᱛᱮ ᱵᱟᱹᱞᱤᱧ ᱪᱟᱞᱟᱣ ᱫᱟᱲᱮ ᱠᱟᱣ ᱫᱟᱹ᱾
ᱦᱳᱭ ᱦᱳᱭ
ᱚᱱᱟ ᱠᱷᱟᱹᱛᱤᱨ ᱛᱚᱞᱟᱥ ᱠᱩᱞᱤᱧ ᱦᱟᱛᱟᱣ ᱮᱫᱟ ᱡᱮ ᱪᱮᱫ ᱞᱮᱠᱟ ᱛᱟᱦᱞᱮ ᱜᱚᱝᱠᱮᱸ ᱩᱱᱤᱭᱼᱟᱜ ᱚᱲᱟᱜ ᱠᱚ ᱫᱚ ᱵᱤᱱ ᱧᱮᱞ ᱟᱠᱟᱫ ᱠᱚ ᱜᱮᱭᱟ?
ᱦᱮᱸ ᱜᱚᱝᱠᱮ ᱧᱮᱞ ᱫᱚᱞᱤᱧ ᱧᱮᱞ ᱟᱠᱟᱫ ᱛᱟᱭᱟ ᱩᱱᱤᱭᱟ ᱚᱲᱟᱜ ᱫᱚ᱾ ᱪᱟᱞᱟᱣ ᱦᱚᱸᱞᱤᱧ ᱪᱟᱞᱟᱣ ᱵᱟᱲᱟ ᱟᱠᱟᱱᱟ ᱦᱸ᱾ ᱩᱱᱠᱩ ᱚᱲᱟᱜ ᱨᱮ ᱪᱟᱞᱟᱣ ᱠᱟᱛᱮ ᱫᱟᱜ ᱢᱟᱹᱲᱤ ᱠᱚᱦᱚᱸ ᱞᱤᱧ ᱡᱚᱢ ᱟᱹᱜᱩ ᱟᱠᱟᱜᱼᱟ᱾
ᱦᱳᱭ ᱦᱳᱭ᱾
ᱚᱱᱮ ᱡᱮ ᱜᱚᱢᱠᱮ ᱥᱟᱫᱷᱩ ᱢᱟᱱᱰᱤ ᱵᱟᱭ ᱞᱟᱹᱭᱟ ᱵᱞᱚᱠ ᱨᱮ ᱥᱤᱵᱤᱞ ᱞᱮᱲᱟᱢ ᱞᱮᱲᱟᱢ ᱛᱤᱦᱮᱧ ᱫᱚ᱾
ᱦᱳᱭ ᱦᱳᱭ᱾
ᱦᱳᱭ ᱢᱟᱱᱮ ᱮᱫᱚᱢ ᱢᱟᱱᱮ ᱥᱟᱨᱤ ᱠᱟᱛᱷ ᱛᱷᱟ ᱜᱤ ᱞᱟᱹᱭᱟᱭ ᱩᱱᱤ ᱥᱟᱫᱷᱩ ᱢᱟᱨᱟᱱᱰᱤ ᱫᱟᱫᱟ ᱫᱚ ᱡᱮ ᱛᱩᱢ ᱟᱹᱰᱤ ᱪᱮᱦᱨᱟ ᱢᱟᱱᱮ ᱟᱡ ᱜᱚᱜᱚᱣᱟᱜ ᱢᱟᱱᱮ ᱛᱤᱛᱮ ᱫᱟᱠᱟ ᱩᱛᱩ ᱢᱟᱱᱮ ᱟᱹᱰᱤ ᱪᱮᱦᱮᱨᱟ ᱪᱷᱟᱹᱲᱵᱤᱞ ᱜᱮ ᱞᱮᱲᱮᱢ ᱞᱮᱲᱮᱢ ᱟᱹᱞᱤᱧ ᱦᱚᱸᱭ ᱞᱟᱹᱭ ᱠᱮᱜᱼᱟ᱾ ᱟᱨ ᱱᱤᱛᱚᱜ ᱚᱱᱟ ᱥᱟᱫᱷᱩ ᱢᱟᱨᱟᱱᱰᱤᱭᱟᱜ ᱠᱟᱛᱷᱟ ᱞᱤᱧ ᱞᱟᱹᱭ ᱠᱮᱫ ᱛᱮ ᱥᱮ ᱚᱱᱟ ᱡᱚᱢ ᱧᱩ ᱨᱮᱱᱟᱹᱜ᱾ ᱠᱟᱛᱷᱟ ᱞᱤᱧ ᱞᱟᱹᱭ ᱠᱮᱫ ᱛᱮ ᱦᱮᱸᱥᱮ ᱢᱟᱱᱮ ᱱᱤᱛᱚᱜ ᱢᱟᱱᱮ᱾ ᱚᱱᱟ ᱫᱟᱠᱟ ᱩᱛᱩ ᱥᱮ ᱩᱱᱠᱩ ᱚᱲᱟᱜ ᱨᱮ ᱫᱟᱠᱟ ᱩᱛᱩ ᱱᱤᱛᱚᱜ ᱦᱚᱸ ᱡᱚᱢ ᱥᱟᱱᱟᱭᱮᱫ ᱞᱤᱧᱟᱹ ᱢᱟᱱᱮ ᱮᱢᱚᱱ ᱩᱞᱤ ᱫᱟᱜ ᱡᱚᱨᱚᱜ ᱠᱟᱱ ᱛᱟᱹᱟᱞᱤᱧᱟ ᱢᱚᱱᱮ ᱦᱩᱭᱩᱜ ᱠᱟᱱᱟ ᱵᱟᱨ ᱜᱟᱞᱟᱥ ᱫᱟᱜ ᱞᱤᱧ ᱧᱩᱸ ᱠᱮᱫ ᱞᱮᱠᱟᱜ ᱜᱮ ᱩᱞᱤ ᱫᱟᱜ ᱞᱤᱧ ᱩᱫ ᱠᱮᱫᱟ᱾
ᱦᱳᱭ ᱦᱳᱭ ᱜᱚᱝᱠᱮ ᱜᱮ᱾ ᱚᱝᱠᱟ ᱵᱩᱡᱷᱟᱹᱜ ᱜᱮᱭᱟ ᱦᱮᱸ ᱟᱫᱚ ᱟᱯᱮ ᱫᱚ ᱩᱲᱤᱥᱟ ᱫᱤᱥᱚᱢ ᱥᱮ᱾
ᱦᱳᱭ ᱦᱳᱭ ᱜᱚᱝᱠᱮ ᱦᱳᱭ ᱟᱨ ᱱᱚᱛᱮ ᱫᱚ᱾ ᱢᱟᱱᱮ- ᱮᱱᱮᱡ ᱥᱮᱨᱮᱧ ᱠᱚ ᱦᱚᱸ ᱟᱹᱰᱤ ᱱᱟᱯᱟᱭ ᱜᱮ ᱦᱩᱭᱩᱜ ᱜᱮᱭᱟ ᱱᱚᱛᱮ ᱫᱚ᱾
ᱦᱳᱭ ᱦᱳᱭ ᱦᱳᱭ᱾
ᱟᱯᱮ ᱥᱮᱫ ᱫᱚ ᱜᱚᱝᱢᱠᱮ ᱢᱟ ᱟᱯᱮ ᱱᱚᱣᱟ ᱵᱮᱝᱜᱚᱞ ᱫᱤᱥᱚᱢ ᱨᱮᱱ ᱢᱟᱱᱮ ᱯᱷᱮᱵᱟᱨᱤᱮᱴ ᱴᱤᱢ ᱫᱚ ᱥᱮ ᱠᱷᱩᱵ ᱵᱷᱟᱜᱮ ᱴᱤᱢ ᱫᱚ ᱚᱠᱚᱭ ᱠᱚᱸᱛᱮ?
ᱜᱚᱝᱠᱮ ᱟᱞᱮ ᱭᱟᱜ ᱫᱚ ᱣᱟᱸ ᱮᱸ ᱫᱤᱥᱚᱢ ᱨᱮ ᱫᱚ ᱡᱚᱛᱚᱠᱷᱚᱱ ᱱᱟᱯᱟᱭ ᱴᱤᱢ ᱥᱮ ᱵᱷᱟᱜᱮ ᱠᱷᱤᱞᱟᱹᱲᱤ ᱫᱚ ᱠᱚ ᱦᱩᱭᱩᱜ ᱠᱟᱱᱟ ᱥᱮ ᱠᱷᱮᱞᱳᱰᱤᱭᱟᱹ ᱫᱚ ᱠᱚ ᱦᱩᱭᱩᱜ ᱠᱟᱱᱟ ᱮᱥ. ᱵᱤ. ᱤᱞᱮᱵᱷᱮᱱ ᱢᱮᱫᱽᱱᱤᱯᱩᱨ᱾
ᱟᱪᱪᱷᱟ ᱮᱥ ᱵᱤ ᱤᱞᱮᱵᱷᱮᱱ ᱢᱮᱫᱽᱱᱤᱯᱩᱨ ᱦᱮᱸ ᱵᱟᱝ ᱚᱸᱰᱮ ᱡᱟᱸᱦᱟᱨᱮ ᱩᱱᱠᱩ ᱞᱮ ᱟᱸᱡᱚᱢ ᱟᱠᱟᱫ ᱩᱱᱠᱩ ᱵᱟᱢ ᱠᱚ ᱛᱟᱯᱚᱨ ᱯᱮᱱᱤᱥ ᱠᱚ ᱤᱡᱽᱨᱟᱭᱮᱞ ᱠᱚ ᱩᱱ ᱦᱳᱭ ᱩᱱᱠᱩᱣᱟᱜ ᱴᱤᱢ ᱠᱟᱱ ᱜᱮᱭᱟ ᱛᱚ ᱦᱮᱸ ᱵᱟᱝ?
ᱦᱳᱭ ᱜᱚᱝᱠᱮ ᱦᱳᱭ ᱦᱳᱭ ᱦᱳᱭ᱾
ᱦᱳᱭ ᱦᱳᱭ ᱦᱳᱭ, ᱟᱨ ᱜᱚᱢᱠᱮ ᱟᱨ ᱢᱤᱫᱴᱟᱝ ᱞᱤᱧ ᱟᱸᱡᱚᱢ ᱟᱠᱟᱜᱼᱟ ᱥᱤᱫᱟᱢ ᱤᱞᱤᱵᱷᱮᱱ ᱥᱟᱞᱵᱚᱱᱤ?
ᱦᱳᱭ ᱦᱳᱭ ᱜᱚᱝᱠᱮ ᱱᱮᱛᱟᱨ ᱫᱚ ᱱᱟᱜ ᱱᱚᱣᱟ ᱴᱤᱢ ᱫᱚ ᱱᱟᱜ ᱵᱟᱹᱱᱩᱜ ᱟᱠᱟᱫᱼᱟ᱾ ᱦᱮᱸ ᱯᱟᱹᱦᱤᱞ ᱨᱮᱱᱟᱜ ᱛᱟᱦᱮᱸ ᱠᱟᱱᱟ ᱫᱚ ᱟᱹᱰᱤ ᱡᱚᱨ ᱜᱮᱠᱚ ᱠᱷᱮᱞᱮᱜ ᱛᱟᱦᱮᱸᱫ ᱥᱮ ᱚᱱᱟ ᱟᱞᱮ ᱫᱤᱥᱚᱢ ᱠᱚᱨᱮ ᱫᱚ ᱩᱱᱠᱩᱣᱟᱜ ᱜᱮ ᱧᱩᱛᱩᱢ ᱪᱟᱞᱟᱜ ᱠᱟᱱ ᱛᱟᱦᱮᱸᱜ᱾ ᱦᱮᱸ ᱱᱤᱛᱚᱜ ᱫᱚ ᱱᱟᱜ ᱮᱸ᱾ ᱚᱱᱟ ᱴᱤᱢ ᱫᱚ ᱱᱟᱜ ᱨᱟᱹᱯᱩᱜ ᱠᱟᱱᱟ ᱦᱩ᱾
ᱦᱳᱭ ᱦᱳᱭ ᱟᱨ ᱚᱱᱟ ᱴᱤᱢ ᱟᱨ ᱟᱨ ᱟᱨ ᱜᱚᱢᱠᱮ ᱥᱤᱫᱟᱢ ᱤᱞᱤᱵᱷᱮᱱ ᱴᱤᱢ ᱛᱮᱜᱮ ᱟᱸᱡᱚᱢ ᱮᱜᱼᱟᱹᱞᱤᱧ ᱥᱮᱪᱮᱜ ᱡᱟᱦᱟᱸ ᱯᱨᱮᱥᱤᱰᱮᱱᱴ ᱠᱟᱯ ᱦᱩᱭᱩᱜ ᱠᱟᱱᱟ ᱚᱱᱟ ᱡᱷᱟᱲᱜᱨᱟᱢ ᱥᱮᱫ?
ᱦᱮᱸ ᱚᱱᱟ ᱥᱤᱫᱟᱢ ᱤᱞᱤᱵᱷᱮᱱ ᱴᱤᱢ ᱛᱮ ᱢᱟᱱᱮ ᱠᱤᱝ ᱯᱷᱮᱥᱟᱨ ᱯᱚᱴᱠᱟ ᱠᱚ ᱪᱟᱞᱟᱜ ᱠᱟᱱᱟ ᱢᱮᱱᱛᱮ ᱟᱞᱮ ᱫᱤᱥᱚᱢ ᱠᱷᱚᱱᱟᱜ ᱚᱱᱟ ᱫᱤᱥᱚᱢ᱾
ᱦᱳᱭ ᱦᱳᱭ ᱦᱳᱭ ᱜᱚᱝᱠᱮ᱾
ᱚᱱᱮ ᱡᱟᱦᱟᱸ ᱥᱟᱛ ᱞᱟᱠᱷ ᱴᱟᱠᱟ ᱨᱮᱱᱟᱜ ᱠᱷᱮᱞ ᱦᱩᱭᱩᱜ ᱠᱟᱱ ᱜᱚᱝᱠᱮ
ᱦᱳᱭ ᱦᱳᱭ ᱜᱚᱝᱠᱮ ᱟᱸᱡᱚᱢ ᱦᱚᱞᱤᱧ ᱟᱸᱡᱚᱢ ᱟᱠᱟᱫ ᱜᱮᱭᱟ ᱟᱨ ᱦᱳᱭ ᱦᱚ ᱦᱳᱭᱳᱜ ᱠᱟᱱ ᱜᱮᱭᱟ ᱟᱨ ᱟᱹᱞᱤᱧ ᱛᱚ ᱵᱟᱭᱨᱮ ᱫᱤᱥᱚᱢ ᱨᱮ ᱱᱤᱛᱚᱜ ᱫᱚ ᱢᱮᱱᱟᱜ ᱟᱠᱟᱫ ᱞᱤᱧᱟ ᱛᱚ ᱟᱞᱤᱧ ᱧᱮᱞ ᱵᱟᱲᱟᱣ ᱟᱠᱟᱜ ᱜᱮᱭᱟ ᱥᱮ ᱞᱟᱹᱭ ᱫᱟᱠᱚ ᱟᱫᱚ ᱥᱤᱫᱟᱢ ᱤᱞᱤᱵᱷᱮᱱ ᱫᱚ ᱱᱟᱜ ᱮᱸ ᱱᱮᱛᱟᱨ ᱟᱨ ᱴᱤᱢ ᱢᱤᱫᱴᱤᱡ ᱛᱮᱭᱟᱨ ᱟᱠᱟᱫᱟ ᱡᱟᱦᱟᱸ ᱫᱚ ᱦᱩᱭᱩᱜ ᱠᱟᱱᱟ ᱱᱟᱣᱟ ᱴᱤᱢ ᱡᱟᱦᱟᱸ ᱫᱚ ᱵᱟᱭᱨᱮ ᱠᱚᱨᱮᱱ ᱠᱷᱮᱞᱳᱰᱤᱭᱟᱹ ᱠᱚᱭ ᱠᱷᱮᱞ ᱦᱚᱪᱚᱭᱮᱫ ᱠᱚᱣᱟ ᱟᱨ ᱯᱟᱹᱦᱤᱞ ᱱᱚᱝᱠᱟ ᱫᱚ ᱟᱨ ᱟᱞᱮᱭᱟᱜ ᱟᱹᱛᱳ ᱫᱤᱥᱚᱢ ᱠᱚᱨᱮᱱ ᱜᱮᱠᱚ ᱠᱷᱮᱞᱮᱫ ᱛᱟᱦᱮᱸᱜ ᱦᱟᱸ
ᱦᱳᱭ ᱦᱳᱭ
ᱱᱟᱦᱟᱜ ᱫᱚ ᱵᱟᱭᱨᱮ ᱠᱚᱨᱮᱱ ᱟᱹᱜᱩ ᱠᱟᱛᱮᱜ ᱮ ᱠᱷᱮᱞᱳᱰᱮ ᱠᱚᱣᱟ ᱟᱨ ᱱᱚᱣᱟ ᱯᱨᱮᱥᱤᱰᱮᱱᱴ ᱠᱟᱯ ᱡᱟᱦᱟᱸ ᱦᱩᱭᱩᱜ ᱠᱟᱱᱟ ᱚᱱᱟ ᱫᱚ ᱠᱤᱝᱯᱷᱤᱥᱟᱨ ᱜᱮᱠᱚ ᱠᱷᱮᱞᱳᱜᱼᱟ
ᱟᱪᱪᱷᱟ ᱟᱪᱷᱟ ᱟᱪᱷᱟ ᱜᱚᱝᱠᱮ ᱟᱪᱪᱷᱟ
ᱦᱳᱭ
ᱟᱨ ᱜᱚᱝᱠᱮ ᱟᱨ ᱢᱤᱫᱴᱮᱱ ᱠᱟᱛᱷᱟ ᱞᱤᱧ ᱠᱩᱞᱤ ᱵᱤᱱᱟ ᱡᱟᱦᱟᱸ ᱫᱚ ᱦᱩᱭᱩᱜ ᱠᱟᱱᱟ ᱵᱮᱲᱟ ᱠᱟᱷᱢᱟᱨ ᱡᱩᱵᱚ ᱥᱚᱸᱝᱜᱚ ᱡᱟᱦᱟᱸ ᱠᱚ ᱞᱟᱹᱭ ᱵᱟᱸᱠᱩᱲᱟ ᱥᱮᱫ ᱨᱮ ᱡᱟᱦᱟᱸ ᱵᱮᱝᱜᱚᱞ ᱫᱤᱥᱚᱢ ᱜᱮ ᱯᱟᱲᱟᱜ ᱠᱟᱱᱟ ᱚᱸᱰᱮ ᱦᱚᱸ ᱡᱟᱹᱱᱤᱡ ᱵᱟᱝ ᱫᱚ ᱠᱤᱝᱯᱷᱤᱥᱟᱨ ᱴᱤᱢ ᱠᱚ ᱪᱟᱞᱟᱜ ᱠᱟᱱ ᱪᱮᱫ ᱞᱮᱠᱟ ᱵᱮᱛᱤ ᱛᱤᱱᱟᱹᱜ ᱴᱟ ᱵᱤᱱ ᱵᱟᱲᱟᱭᱟ
ᱦᱮᱸ ᱟᱸᱡᱚᱢ ᱫᱚᱞᱤᱧ ᱟᱸᱡᱚᱢ ᱵᱟᱲᱟ ᱟᱠᱟᱫ ᱜᱮᱭᱟ ᱡᱮ ᱪᱟᱞᱟᱜ ᱠᱟᱱᱟ ᱠᱚ ᱟᱨ ᱮ ᱞᱟᱦᱟ ᱧᱚᱜ ᱢᱤᱫ ᱫᱷᱟ ᱠᱷᱮᱞ ᱦᱩᱭ ᱞᱮᱱᱟ ᱚᱸᱰᱮᱜ ᱵᱮᱲᱟ ᱠᱷᱟᱢᱟᱨ ᱨᱮ ᱦᱮᱸ ᱛᱚ ᱱᱚᱸᱰᱮ ᱫᱚ ᱠᱤᱝᱯᱤᱥᱟᱨ ᱴᱤᱢ ᱫᱚᱠᱚ ᱪᱟᱞᱟᱣ ᱞᱮᱱ ᱜᱮᱭᱟ ᱮᱱᱠᱷᱟᱱ ᱢᱤᱫᱴᱤᱡ ᱫᱩᱠ ᱨᱮᱱᱟᱜ ᱠᱟᱛᱷᱟ ᱫᱚ ᱦᱩᱭᱩᱜ ᱠᱟᱱᱟ ᱡᱮ ᱟᱵᱚᱭᱤᱡ ᱡᱟᱦᱟᱸᱭ ᱢᱟᱨᱟᱝ ᱠᱷᱮᱞᱳᱰᱤᱭᱟᱹ ᱥᱟᱫᱷᱩ ᱢᱟᱱᱰᱤ ᱫᱚ ᱵᱟᱭ ᱥᱮᱴᱮᱨ ᱫᱟᱲᱮ ᱠᱟᱣᱫᱟ
ᱟᱪᱪᱷᱟ ᱟᱪᱪᱷᱟ
ᱟᱨ ᱫᱷᱟᱣ ᱱᱤᱭᱟᱹ ᱪᱷᱚᱴ ᱦᱚᱸ ᱪᱮᱫ ᱪᱤᱠᱟᱹᱜ ᱠᱟᱱᱟ ᱮᱱᱠᱷᱟᱱ ᱞᱟᱹᱭ ᱫᱚᱠᱚ ᱞᱟᱹᱭᱮᱫ ᱜᱮᱭᱟ ᱡᱮ ᱮᱸ ᱱᱚᱣᱟ ᱯᱷᱩᱞ ᱴᱤᱢ ᱱᱤᱭᱮ ᱪᱷᱚᱴ ᱫᱚᱠᱚ ᱦᱤᱡᱩᱜ ᱠᱟᱱ ᱜᱮᱭᱟ ᱦᱩᱸ ᱦᱩ ᱟᱫᱚ ᱪᱮᱫ ᱪᱤᱠᱟᱹᱜ ᱠᱟᱱᱟ ᱟᱹᱞᱤᱧ ᱫᱚ ᱵᱟᱹᱞᱤᱧ
ᱟᱪᱪᱷᱟ ᱜᱚᱝᱠᱮ ᱟᱪᱪᱷᱟ ᱜᱚᱝᱠᱮ ᱵᱮᱲᱟ ᱠᱟᱷᱢᱟᱨ ᱨᱮᱫᱚ ᱱᱮᱥ ᱫᱚ ᱡᱟᱦᱟ ᱠᱷᱮᱞᱚᱸᱰ ᱦᱮᱯᱨᱟᱣ ᱠᱚ ᱫᱚᱦᱚ ᱟᱠᱟᱫᱼᱟ ᱡᱟᱦᱟᱸ ᱥᱮᱯᱴᱮᱢᱵᱚᱨ ᱢᱟᱥ ᱨᱮ ᱦᱳᱭᱥᱮ ᱟᱫᱚ ᱛᱤᱱᱟᱹᱜ ᱞᱟᱠᱷ ᱴᱟᱠᱟ ᱨᱮᱱᱟᱜ ᱫᱷᱟᱢᱟᱠᱟ ᱦᱩᱭᱩᱜ ᱠᱟᱱ ᱛᱮ ᱜᱚᱝᱠᱮ?
ᱜᱚᱝᱠᱮ ᱚᱱᱟ ᱫᱚ ᱴᱷᱤᱠ ᱵᱟᱹᱞᱤᱧ ᱞᱟᱹᱭ ᱫᱟᱲᱮᱭᱟᱜ ᱠᱟᱱᱟ ᱦᱮᱸ ᱟᱨ ᱥᱳᱥᱟᱞ ᱢᱤᱰᱤᱭᱟ ᱠᱚᱨᱮ ᱦᱚᱸ ᱟᱫᱚ ᱵᱟᱝᱞᱤᱧ ᱵᱚᱞᱚ ᱟᱠᱟᱱᱟ ᱦᱮᱸ᱾
ᱟᱨ ᱟᱨ ᱚᱱᱟ ᱡᱟᱦᱟᱸ ᱞᱟᱹᱭ ᱟᱠᱚ ᱵᱮᱝᱜᱚᱞ ᱯᱚᱱᱚᱛ ᱨᱮᱱᱟᱜ ᱠᱷᱟᱛᱨᱟ ᱵᱟᱸᱠᱩᱲᱟ ᱰᱤᱥᱴᱤᱠ ᱨᱮᱱᱟᱜ ᱠᱷᱟᱛᱲᱟ ᱟᱧ ᱚᱧᱪᱚᱞ ᱨᱮ ᱡᱟᱦᱟᱸ ᱠᱷᱮᱞ ᱦᱩᱭᱩᱜ ᱠᱟᱱᱟ ᱢᱚᱴᱟᱢᱩᱴᱤ ᱫᱚᱦᱚ ᱠᱟᱜ ᱠᱚ ᱚᱠᱴᱳᱵᱚᱨ ᱨᱮ ᱥᱟᱛ ᱞᱟᱠᱷ ᱴᱟᱠᱟ ᱫᱷᱟᱢᱟᱠᱟ ᱚᱸᱰᱮ ᱫᱚ ᱱᱚᱸᱰᱮᱱᱟᱜ ᱯᱤᱠᱥᱟᱨ ᱫᱚ ᱛᱩᱫ ᱟᱠᱟᱱᱟ ᱥᱮ ᱵᱟᱝ? ᱚᱸᱰᱮ ᱠᱤᱝᱯᱤᱥᱟᱨ ᱞᱟᱦᱟ ᱵᱟᱨ ᱢᱟᱠᱚ ᱪᱟᱞᱟᱣ ᱞᱮᱱ ᱜᱚᱝᱠᱮ᱾
ᱦᱳᱭ ᱦᱳᱭ ᱦᱳᱭ
ᱱᱮᱥ ᱫᱚ ᱪᱟᱞᱟᱜ ᱠᱟᱱᱟ ᱥᱮ ᱵᱟᱝ?
ᱦᱮᱸ ᱟᱞᱤᱧ ᱡᱟᱦᱟᱸ ᱛᱤᱱᱟᱹᱜ ᱞᱤᱧ ᱟᱸᱡᱚᱢ ᱟᱠᱟᱫᱟ ᱞᱟᱹᱭ ᱵᱟᱲᱟᱛᱮ ᱚᱲᱟᱜ ᱵᱟᱪᱷᱟᱣ ᱠᱟᱛᱮ ᱡᱮ ᱱᱚᱸᱰᱮ ᱫᱚ ᱦᱤᱡᱩᱜ ᱠᱟᱱ ᱜᱮᱭᱟ ᱠᱚ ᱱᱚᱸᱰᱮ ᱫᱚ ᱱᱤᱭᱟᱹ ᱪᱷᱳᱴ ᱦᱚᱸ ᱫᱟᱣ ᱠᱚ ᱧᱟᱢ ᱟᱠᱟᱫᱟ᱾ ᱦᱮᱸ ᱟᱫᱚ ᱪᱮᱫ? ᱦᱳᱭ ᱦᱳᱭ ᱦᱳᱭ ᱟᱨᱠᱤ ᱱᱤᱭᱟᱹ ᱪᱷᱚᱴ ᱦᱚᱸ ᱫᱟᱣ ᱫᱚᱠᱚ ᱧᱟᱢ ᱟᱠᱟᱫᱟ ᱟᱫᱚ ᱠᱷᱟᱱ ᱟᱵᱩᱤᱡ ᱡᱟᱦᱟᱸᱭ ᱢᱟᱨᱟᱝ ᱠᱷᱤᱞᱟᱲᱤ ᱩᱱᱤ ᱦᱤᱡᱩᱜ ᱠᱟᱱᱟ ᱥᱮ ᱵᱟᱝ ᱚᱱᱟ ᱦᱩᱭᱩᱜ ᱠᱟᱱᱟ
ᱟᱪᱪᱷᱟ ᱟᱪᱪᱷᱟ
ᱦᱩᱸ
ᱟᱯᱮ ᱚᱱᱛᱮ ᱫᱚ ᱢᱟᱱᱮ ᱪᱮᱫ ᱪᱮᱫ ᱠᱷᱮᱞ ᱠᱚ ᱦᱩᱭᱩᱜ ᱜᱮᱭᱟ ᱢᱟᱱᱮ ᱯᱷᱩᱴᱵᱚᱞ ᱠᱚ ᱵᱷᱚᱞᱤᱵᱚᱞ ᱠᱚ ᱟᱨ ᱪᱮᱫ ᱠᱚ?
ᱜᱚᱝᱠᱟ ᱟᱞᱮ ᱥᱮᱫ ᱫᱚ ᱯᱷᱩᱴᱵᱚᱞ ᱠᱷᱮᱞ ᱦᱩᱭᱩᱜᱼᱟ ᱠᱨᱤᱠᱮᱴ ᱠᱷᱮᱞ ᱦᱳᱭᱳᱼᱟ ᱵᱷᱚᱞᱤᱵᱚᱞ ᱠᱷᱮᱞ ᱫᱚ ᱱᱟᱜ ᱟᱹᱰᱤ ᱠᱚᱢ ᱧᱚᱜ ᱜᱮ ᱦᱩᱭᱩᱜᱭ ᱜᱮᱭᱟ᱾ ᱦᱩᱸ ᱚᱞᱯᱚ ᱧᱚᱜ ᱜᱮ᱾ ᱟᱨ ᱱᱚᱝᱠᱟᱱᱟᱜ ᱠᱷᱮᱞ ᱠᱚᱫᱚ ᱜᱚᱝᱠᱮ ᱡᱟᱦᱟᱸ ᱠᱟᱹᱴᱤᱡ ᱵᱚᱞ ᱢᱮᱱᱟᱜᱼᱟ ᱯᱷᱩᱴᱱᱤᱥ ᱠᱚ ᱞᱮᱭᱟ ᱟᱯᱮᱥᱮᱫ ᱫᱚ ᱱᱟᱜ ᱦᱩᱭᱩᱜ-ᱟ ᱥᱮ ᱵᱟᱝ?
ᱦᱳᱭ ᱦᱳᱭ᱾
ᱛᱚ ᱟᱞᱮᱥᱮᱫ ᱦᱚᱸ ᱱᱚᱣᱟ ᱟᱹᱰᱤ ᱢᱟᱨᱟᱝ ᱢᱟᱨᱟᱝ ᱠᱷᱮᱞ ᱦᱩᱭᱩᱜ ᱜᱮᱭᱟ᱾
ᱦᱳᱭ ᱦᱳᱭ ᱟᱪᱪᱷᱟ ᱜᱚᱝ- -ᱠᱮ ᱟᱵᱤᱱ ᱡᱟᱦᱟᱸᱟ ᱯᱷᱩᱴᱱᱤᱥ ᱠᱷᱮᱞ ᱵᱤᱱ ᱞᱟᱹᱭ ᱠᱮᱜᱼᱟ ᱟᱞᱮ ᱫᱚ ᱚᱱᱠᱟᱱᱟᱜ ᱠᱷᱮᱞ ᱫᱚ ᱵᱟᱝ ᱦᱩᱭᱩᱜᱼᱟ᱾ ᱟᱞᱮ ᱫᱚ ᱦᱚᱼᱚᱭ ᱛᱚ ᱵᱤᱱ ᱧᱮᱞᱮᱫ ᱜᱮ ᱠᱤᱝᱯᱤᱥᱟ ᱯᱚᱴᱠᱟ ᱮᱥᱤ ᱡᱷᱟᱲᱠᱷᱚᱱᱰ ᱟᱨ ᱱᱚᱛᱮ ᱢᱮᱱᱟᱜ ᱠᱚᱣᱟ ᱰᱤᱥᱤᱡᱟᱱᱰᱤᱞ ᱨᱤᱢᱤᱞ ᱡᱟᱢᱥᱮᱫᱽᱯᱩᱨ ᱮᱥᱤ ᱵᱮᱞᱟᱠ ᱴᱮᱞ ᱠᱚ ᱦᱳᱭᱥᱮ ᱱᱚᱜᱼᱚᱝᱠᱟᱱ ᱴᱤᱢ ᱥᱮ ᱟᱞᱮ ᱞᱮᱠᱟᱱᱟᱜ ᱴᱤᱢ ᱱᱚᱝᱠᱟᱱᱟᱜ ᱢᱟᱱᱮ ᱠᱷᱮᱞ ᱟᱞᱮ ᱢᱟᱱᱮ ᱮᱠᱫᱚᱢ ᱞᱟᱠᱷ ᱴᱟᱠᱟ ᱫᱷᱟᱢᱟᱠᱟ ᱜᱮ ᱢᱚᱴᱟᱢᱩᱴᱤ ᱛᱤᱱ ᱞᱟᱠᱷ ᱞᱟᱛᱟᱨ ᱨᱮᱫᱚ ᱜᱚᱝᱠᱮ ᱱᱚᱛᱮ ᱫᱚ ᱠᱷᱮᱞ ᱵᱟᱹᱱᱩᱜ ᱟᱠᱟᱫᱟ᱾ ᱡᱟᱦᱟᱸᱭ ᱡᱟᱦᱟᱸᱭ ᱦᱟᱨᱟ ᱜᱚᱫᱚᱜ ᱠᱚᱲᱟ ᱜᱤᱫᱽᱨᱟᱹ ᱦᱚᱸ ᱡᱟᱦᱟᱸᱭ ᱯᱳᱭᱞᱳᱭ ᱠᱷᱮᱞᱟ ᱢᱟᱱᱮ ᱴᱩᱨᱱᱟᱢᱮᱱᱴ ᱩᱱᱤ ᱦᱚᱸ ᱛᱤᱱ ᱞᱟᱠᱷ ᱴᱟᱠᱟ ᱠᱷᱮᱞ ᱜᱮ ᱞᱟᱜᱟᱣᱮᱭᱟ᱾
ᱦᱳᱭ ᱦᱳᱭ ᱟᱹᱰᱤ ᱱᱟᱯᱟᱭ ᱦᱮᱸ ᱟᱯᱮ ᱥᱮᱫ ᱫᱚ ᱜᱚᱝᱠᱮ ᱟᱞᱮ ᱥᱮᱫ ᱫᱚ ᱱᱚ ᱼᱝ ᱠᱟᱱ-ᱟᱜ ᱞᱟᱠᱷ ᱴᱟᱠᱟ ᱱᱟᱜ ᱠᱷᱮᱞ ᱫᱚ ᱵᱟᱝ ᱦᱩᱭᱩᱜᱼᱟ ᱛᱚ ᱦᱳᱭ ᱦᱟᱡᱟᱨ ᱠᱩᱲᱤ ᱦᱟᱡᱟᱨ ᱚᱱᱠᱟ ᱠᱷᱮᱞ ᱦᱩᱭᱩᱜ ᱜᱮᱭᱟ ᱦᱩᱸ᱾
ᱟᱪᱪᱷᱟ ᱟᱪᱪᱷᱟ
ᱦᱳᱭ ᱦᱳᱭ
ᱟᱫᱚ ᱜᱚᱝᱠᱮ ᱦᱚᱼᱚᱭ ᱠᱤᱪᱷᱩ ᱫᱤᱱ ᱞᱟᱦᱟ ᱢᱟᱲᱟᱝ ᱢᱟᱲᱟᱝ ᱢᱟᱨᱚᱢ ᱢᱚᱴᱟ-ᱢᱩᱴᱤ ᱢᱤᱫ ᱪᱟᱸᱫᱚ ᱢᱟᱲᱟᱝ ᱠᱷᱚᱱᱟᱜ ᱪᱟᱹᱞᱩ ᱚᱱᱟ ᱠᱚᱫᱚ ᱵᱤᱱ ᱧᱮᱞ ᱵᱟᱲᱟᱭᱮᱫᱼᱟ ᱥᱮ ᱵᱟᱝ?
ᱦᱮᱸ ᱢᱟᱡᱷᱮ ᱢᱟᱡᱷᱮ ᱫᱩᱞᱤᱧ ᱧᱮᱞ ᱵᱟᱲᱟᱭ ᱜᱮᱭᱟ ᱦᱮᱸ᱾
ᱦᱚ
ᱟᱹᱞᱤᱧ ᱫᱚ ᱵᱟᱭᱨᱮ ᱨᱮ ᱢᱮᱱᱟᱜ ᱞᱤᱧᱟ ᱛᱚ ᱚᱞᱚᱜ ᱠᱟᱱᱟᱞᱤᱧ ᱛᱚ ᱟᱫᱚ ᱩᱱᱟᱹᱜ ᱫᱚ ᱵᱟᱝᱞᱤᱧ ᱧᱮᱞ ᱫᱟᱲᱮᱭᱟᱜ ᱠᱟᱱᱟ ᱦᱮᱸ
ᱦᱳᱭ ᱦᱳᱭ ᱦᱳᱭ
ᱟᱪᱪᱷᱟ ᱜᱚᱝᱠᱮ ᱩᱱᱦᱤᱞᱚᱜ ᱤᱧ ᱧᱮᱞ ᱠᱮᱜ-ᱟ ᱞᱤᱧ ᱠᱷᱮᱞ ᱧᱮᱞᱮᱫ ᱛᱟᱦᱮᱸᱫ ᱜᱮ ᱥᱟᱫᱩ ᱫᱚ ᱠᱟᱹᱴᱤᱡ ᱥᱟᱫᱷᱩ ᱢᱟᱱᱰᱤ ᱫᱚ ᱠᱟᱹᱴᱤᱡ ᱤᱧᱡᱩᱨᱤ ᱨᱮ ᱢᱮᱱᱟᱜ ᱟᱠᱟᱫᱮᱭᱟ
ᱦᱳᱭ ᱦᱳᱭ ᱦᱳᱭ
ᱚ ᱵᱟᱭᱤᱠ ᱠᱷᱮᱞ ᱵᱟᱲᱟᱭᱮᱫ ᱪᱟᱞᱟᱜ ᱪᱟᱞᱟᱜ ᱠᱟᱱ ᱜᱮᱭᱟ ᱯᱮᱡᱮᱱᱴ ᱫᱚ ᱯᱮᱡᱮᱱ-ᱚᱜ ᱠᱟᱱ ᱜᱮᱭᱟ ᱢᱮᱱᱠᱷᱟᱱ ᱚᱸᱰᱮ ᱠᱷᱮᱞ ᱫᱚ ᱵᱟᱭ ᱠᱷᱮᱞ ᱠᱟᱱᱟ ᱮᱱᱦᱤᱞᱳᱜ ᱞᱤᱧ ᱧᱮᱞ ᱠᱮᱫᱟ ᱠᱟᱹᱴᱤᱡ ᱪᱟᱱᱥ ᱮ ᱧᱟᱢ ᱜᱚᱫ ᱠᱮᱫᱟ
ᱦᱳᱭ ᱦᱳᱭ ᱦᱳᱭ
ᱟᱲᱳ ᱛᱚᱨᱟᱜ ᱜᱮ ᱵᱟᱨᱭᱟ ᱯᱮᱭᱟ ᱜᱳᱞ ᱜᱚᱫ ᱠᱮᱫᱟ ᱥᱟᱫᱷᱩ ᱫᱟᱫᱟ ᱜᱮ ᱢᱟᱱᱮ ᱮᱱᱦᱤᱞᱳᱜ ᱮᱱᱦᱤᱞᱳᱜ ᱜᱚᱝᱠᱮ ᱡᱮᱦᱳᱜ ᱥᱟᱫᱩ ᱟᱲᱜᱚ ᱠᱟᱱᱟ ᱥᱟᱫᱩ ᱫᱟᱫᱟ ᱮᱱᱦᱤᱞᱳᱜ ᱫᱚᱥᱴᱤ ᱠᱚ ᱜᱳᱞ ᱞᱟᱫᱟ ᱫᱚᱥᱴᱤ
ᱦᱳᱭ ᱜᱚᱝᱠᱮ ᱚᱱᱟ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱠᱟᱱ ᱜᱮᱭᱟ ᱪᱮᱫᱟᱜ ᱥᱮ ᱟᱵᱚ ᱥᱟᱱᱛᱟᱲ ᱠᱟᱱ ᱜᱮᱭᱟᱭ ᱥᱮ ᱥᱟᱱᱛᱟᱲ ᱡᱟᱹᱛᱤ ᱠᱟᱱ ᱜᱮᱭᱟᱭ ᱥᱮ ᱟᱹᱰᱤ ᱜᱚᱨᱚ ᱜᱚᱨᱚᱵᱽ ᱨᱮᱱᱟᱜ ᱜᱮ ᱠᱟᱛᱷᱟ ᱠᱟᱱᱟ, ᱦᱮᱸ ᱦᱩᱸ
ᱟᱨ ᱜᱚᱝᱠᱮ ᱡᱟᱦᱟᱸ ᱥᱟᱫᱷᱩ ᱢᱟᱱᱰᱤᱭᱟᱜ ᱡᱟᱦᱟᱸ ᱭᱩᱴᱩᱯ ᱪᱮᱱᱮᱞ ᱢᱮᱱᱟᱜ ᱛᱟᱭᱟ ᱚᱱᱟ ᱛᱤᱱᱟᱹᱜ ᱜᱟᱱ ᱢᱟᱱᱮ ᱥᱟᱥᱠᱨᱟᱭᱵᱟᱨ ᱢᱮᱱᱟᱜ ᱠᱚ ᱵᱟᱲᱟᱭᱟᱵᱤᱱ ᱥᱮ ᱵᱟᱝ?
ᱟᱻ ᱩᱱᱟᱹᱜ ᱫᱚ ᱵᱟᱝᱞᱤᱧ ᱞᱩᱠᱷᱩ ᱧᱚᱜ ᱟᱠᱟᱫᱟ ᱟᱫᱚ ᱟᱹᱵᱤᱱ ᱵᱤᱱ ᱵᱟᱲᱟᱭ ᱠᱷᱟᱱ ᱠᱟᱹᱴᱤᱡᱵᱤᱱ ᱞᱟᱹᱭ ᱠᱮᱭᱟ᱾
ᱦᱮᱸ ᱜᱚᱝᱠᱮ ᱢᱚᱴᱟᱢᱩᱴᱤ ᱱᱤᱛᱚᱜ ᱫᱚ ᱮᱸᱻ ᱟᱞᱤᱧ ᱫᱚ ᱢᱟᱱᱮ ᱧᱮᱞ ᱟᱠᱟᱫ ᱛᱟᱭᱟᱞᱤᱧ ᱢᱚᱴᱟᱢᱩᱴᱤ ᱪᱟᱨ ᱞᱟᱠᱷ ᱯᱟᱸᱪ ᱞᱟᱠᱷ ᱜᱟᱱ ᱢᱮᱱᱟᱜ ᱠᱚᱛᱟᱭᱟ ᱜᱚᱝᱠᱮ᱾
ᱦᱚᱭ ᱜᱚᱝᱠᱮ ᱦᱚᱭ᱾
ᱪᱟᱨ ᱯᱟᱸᱪ ᱞᱟᱠᱷ ᱜᱟᱱ ᱢᱟᱱᱮ ᱥᱚᱫᱚᱥᱚ ᱢᱮᱱᱟᱜ ᱠᱚᱛᱟᱭᱟ ᱤᱭᱩᱴᱩᱵᱽ ᱨᱮ᱾
ᱦᱚᱭ ᱦᱚᱭ ᱦᱚᱭ ᱜᱚᱝᱠᱮ᱾
ᱟᱨ ᱟᱥᱚᱞᱮ ᱢᱟᱱᱮ ᱜᱷᱚᱴᱟ ᱢᱟᱱᱮ ᱩᱱᱤ ᱫᱚ ᱜᱚᱴᱟ ᱵᱮᱝᱜᱚᱞ ᱩᱲᱤᱥᱟ ᱡᱷᱟᱨᱠᱷᱚᱸᱱᱰ ᱜᱚᱴᱟ ᱫᱤᱥᱚᱢ ᱜᱮᱠᱚ ᱩᱨᱩᱢ ᱮᱭᱟ ᱜᱚᱝᱠᱮ ᱟᱹᱰᱤ ᱦᱚᱲ ᱠᱚ ᱫᱩᱞᱟᱹᱲᱟᱭᱟ᱾
ᱦᱚᱭ ᱜᱚᱝᱠᱮ ᱟᱹᱰᱤ ᱦᱚᱲᱤᱧ ᱧᱮᱞ ᱵᱟᱲᱟ ᱟᱠᱟᱫ ᱜᱮᱭᱟ ᱧᱮᱞ ᱠᱷᱟᱹᱛᱤᱨ ᱟᱹᱰᱤ ᱦᱚᱲ ᱜᱮ ᱦᱮᱸᱫᱟ ᱫᱟᱠᱟ ᱢᱟᱠᱟ ᱡᱚᱢ ᱵᱟᱹᱜᱤ ᱠᱟᱛᱮᱜ ᱩᱱᱤ ᱧᱮᱞ ᱠᱚ ᱪᱞᱟᱣ ᱵᱟᱲᱟ ᱟᱠᱟᱱ ᱜᱮᱭᱟ᱾
ᱦᱚᱭ ᱦᱚᱭ᱾
ᱡᱟᱭᱦᱩᱠ ᱜᱚᱝᱠᱮ ᱱᱤᱭᱟᱹ ᱚᱠᱛᱚ ᱢᱟ ᱟᱹᱰᱤ ᱠᱚᱢ ᱜᱮᱭᱟ᱾ ᱟᱹᱵᱤᱱ ᱥᱟᱜ ᱨᱚᱲ ᱠᱟᱛᱮᱜ ᱥᱮ ᱟᱹᱵᱤᱱ ᱥᱟᱶ ᱨᱚᱲ ᱞᱟᱫᱟ ᱠᱟᱛᱮ ᱟᱹᱰᱤ ᱨᱟᱹᱥᱠᱟᱹ ᱞᱤᱧ ᱟᱹᱭᱠᱟᱹᱣ ᱠᱮᱜ-ᱟ᱾
ᱦᱚᱭ ᱦᱚᱭ ᱦᱚᱭ ᱟᱹᱰᱤ ᱥᱟᱨᱦᱟᱣ᱾
ᱮᱠᱫᱚᱢ ᱮᱠᱫᱚᱢ ᱢᱟ ᱛᱚᱵᱮ ᱜᱚᱝᱠᱮ